ᱦᱮᱞᱳ,
ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ᱾
ᱛᱟᱨᱯᱚᱨᱮ ᱪᱮᱫᱞᱮᱠᱟ ᱦᱮᱱᱟᱜ ᱵᱤᱱᱟ?
ᱦᱮᱸ!
ᱦᱮᱸ ᱨᱚᱲ ᱠᱚ ᱟᱸᱡᱚᱢ ᱠᱟᱱᱟ ᱛᱚ?
ᱵᱟᱝ ᱜᱚᱝᱠᱮ ᱠᱟᱹᱴᱤᱡ ᱜᱮᱫᱚᱜ ᱠᱟᱱ ᱛᱟᱵᱤᱱᱟ ᱢᱟᱱᱮ ᱜᱮᱫ ᱜᱮᱫ ᱠᱟᱹᱴᱤᱡ ᱨᱚᱲ ᱟᱸᱡᱚᱢᱚᱜ ᱠᱟᱱᱟ᱾
ᱚ ᱟᱪᱪᱷᱟ ᱟᱪᱪᱷᱟ ᱟᱹᱞᱤᱧ ᱢᱟ ᱱᱤᱛᱚᱜ ᱫᱚ ᱦᱮᱞᱤᱠᱯᱴᱟᱨ ᱨᱮᱞᱤᱧ ᱫᱮᱡ ᱠᱟᱱᱟ ᱛᱚ᱾
ᱟᱪᱪᱷᱟ ᱜᱚᱝᱠᱮ ᱚᱱᱟ ᱨᱮᱜᱮ ᱛᱟᱦᱚᱞᱮ ᱴᱷᱤᱠᱴᱷᱟᱠ ᱵᱟᱝ ᱦᱤᱡᱩᱜ ᱠᱟᱱᱟᱱᱟ ᱨᱚᱲ ᱴᱟᱜ ᱫᱚ ᱚᱱᱟ ᱟᱵᱮᱱ ᱡᱟᱦᱟᱸ ᱵᱤᱱ
ᱦᱳᱭ ᱦᱮᱞᱤᱠᱯᱴᱟᱨ ᱪᱮᱛᱟᱱ ᱠᱷᱚᱱᱟᱜ ᱛᱚ ᱚᱱᱮ ᱤᱥᱯᱤᱰ ᱤᱥᱯᱤᱰ ᱪᱟᱹᱞᱩᱜ ᱠᱟᱱᱟ ᱥᱮ ᱟᱫᱚ ᱴᱟᱣᱟᱨ ᱠᱚ ᱢᱟᱡᱷᱮ ᱢᱚᱫᱷᱮ ᱚᱴᱟᱝ ᱜᱚᱫᱚᱜ ᱠᱟᱱᱟ᱾
ᱟᱫᱚ ᱜᱚᱝᱠᱮ ᱟᱨ ᱦᱮᱞᱤᱠᱯᱴᱟᱨ ᱨᱮ ᱫᱮᱡ ᱠᱟᱛᱮᱫ ᱫᱚ ᱚᱠᱟ ᱛᱮᱵᱮᱱ ᱪᱟᱞᱟᱜ ᱠᱟᱱᱟ?
ᱦᱮᱞᱤᱠᱯᱴᱟᱨ ᱱᱤᱛᱚᱜ ᱫᱚ ᱥᱮᱸᱫᱽᱨᱟ ᱞᱮ ᱪᱟᱞᱟᱜ ᱠᱟᱱᱟ᱾ ᱱᱚᱰᱮ ᱛᱟᱹᱨᱩᱯ ᱞᱮ ᱫᱟᱹᱲ ᱦᱚᱪᱚ ᱠᱟᱫᱮᱭᱟ ᱟᱞᱮ ᱪᱤᱲᱭᱟ ᱠᱷᱟᱱᱟ ᱠᱷᱚᱱᱟᱜ᱾
ᱟᱪᱪᱷᱟ ᱜᱚᱝᱠᱮ ᱛᱟᱦᱚᱞᱮ ᱢᱟᱱᱮ ᱛᱤᱱᱟᱹᱜ ᱜᱷᱟᱹᱲᱤᱡ ᱞᱟᱦᱟ ᱯᱮ ᱫᱟᱹᱲ ᱦᱚᱪᱚ ᱠᱟᱫᱟᱭ ᱛᱟᱹᱨᱩᱵ ᱫᱚ?
ᱦᱳᱭ ᱱᱟ ᱛᱮᱦᱮᱧ ᱚᱱᱠᱟ ᱵᱷᱳᱨ ᱵᱷᱳᱨ ᱛᱮ ᱫᱟᱹᱲ ᱠᱟᱫᱟᱭ᱾
ᱟᱪᱪᱷᱟ ᱜᱚᱝᱠᱮ ᱟᱨ ᱟᱹᱰᱤ ᱢᱟᱱᱮ ᱟᱹᱰᱤ ᱯᱚᱨᱮ ᱯᱮ ᱪᱟᱞᱟᱜ ᱠᱟᱱᱟ ᱛᱟᱹᱨᱩᱵ ᱯᱟᱸᱡᱟ ᱫᱚ᱾
ᱦᱮᱸ ᱫᱤᱱᱟᱹᱢᱟᱱ ᱫᱚ ᱚᱱᱠᱟ ᱠᱩᱞ ᱦᱩᱭ ᱞᱮᱱᱟ ᱦᱚᱲ ᱠᱩᱞ ᱦᱩᱭ ᱞᱮᱱᱟ ᱡᱮ ᱚᱱᱟ ᱵᱤᱨ ᱥᱮᱫ ᱵᱚᱞᱚᱱᱟ ᱛᱚ ᱚᱸᱰᱮ ᱠᱩᱞ ᱦᱩᱭ ᱞᱮᱱᱟ ᱟᱫᱚ ᱩᱱᱠᱩ ᱵᱟᱠᱚ ᱧᱟᱢ ᱫᱟᱲᱮ ᱠᱟᱣᱫᱮᱭᱟ᱾ ᱟᱫᱚ ᱚᱱᱟ ᱦᱚᱛᱮᱜ‌ ᱛᱮ ᱱᱚᱱᱛ ᱦᱤᱞᱤᱠᱟᱯᱴᱟᱨ ᱛᱮᱞᱮ ᱯᱟᱡᱟ ᱵᱟᱲᱟᱭᱮ ᱠᱟᱱᱟ ᱡᱩᱫᱤ ᱧᱟᱢᱚᱜ ᱠᱷᱟᱱᱮ᱾
ᱟᱪᱪᱷᱟ ᱜᱚᱝᱠᱮ ᱛᱟᱦᱚᱞᱮ ᱟᱫᱚ ᱢᱟᱱᱮ ᱪᱤᱠᱟᱹ ᱛᱮᱯᱮ ᱫᱟᱹᱲ ᱦᱚᱪᱚ ᱠᱮᱫᱟ ᱢᱟᱱᱮ ᱪᱤᱲᱭᱟ ᱠᱷᱚᱱᱟᱜ ᱪᱤᱲᱭᱟᱠᱷᱟᱱᱟ ᱠᱷᱚᱱᱟᱜ ᱫᱚ᱾
ᱟᱫᱚ ᱚᱰᱮ ᱚᱱᱮ ᱢᱮᱫᱴᱮᱱ ᱨᱚᱰ ᱡᱟᱢ ᱠᱟᱱ ᱛᱟᱦᱮᱱᱟ ᱨᱳᱰ ᱛᱮ ᱜᱷᱮᱨᱟᱣ ᱛᱟᱦᱮᱱ ᱠᱟᱱᱟ ᱛᱚ ᱨᱚᱰ ᱛᱟᱨ ᱛᱮ᱾ ᱛᱟᱨᱯᱚᱨ ᱚᱸᱰᱮ ᱡᱟᱢ ᱠᱟᱱ ᱛᱟᱦᱮᱸᱫ ᱟᱫᱚ ᱵᱟᱞᱮ ᱧᱮᱞ ᱠᱟᱫ ᱛᱟᱦᱮᱸᱫ ᱟᱫᱚ ᱟᱨ ᱛᱟᱨᱯᱚᱨᱮ ᱩᱱᱤ ᱚᱸᱰᱮ ᱛᱤᱛᱮ ᱡᱟᱹᱱᱤᱡ ᱜᱚᱲ ᱪᱷᱟᱲᱟᱣ ᱠᱟᱫ ᱪᱚᱭ ᱵᱟᱝ ᱫᱚ ᱰᱷᱮᱠᱟ ᱪᱷᱟᱲᱟᱣ ᱠᱟᱫ ᱪᱚ᱾ ᱛᱚᱯᱚᱱ ᱯᱚᱱ ᱵᱷᱩᱞᱩᱠ ᱠᱟᱛᱮᱫ ᱫᱟᱹᱲ ᱠᱟᱫᱟᱭ ᱚᱱᱠᱟ ᱛᱮ᱾
ᱟᱪᱪᱷᱟ ᱚᱱᱠᱟ ᱟᱫᱚ ᱛᱟᱦᱚᱞᱮ ᱵᱟᱭᱨᱮ ᱨᱮᱫᱚ ᱵᱟᱣᱩᱱᱰᱟᱨ ᱠᱚᱫᱚ ᱵᱟᱹᱱᱩᱜᱼᱟ ᱚᱱᱟ ᱡᱮᱢᱚᱱ ᱢᱤᱫᱴᱮᱱ ᱚᱲᱟᱜ ᱨᱮᱯᱮ ᱫᱚᱦᱚ ᱠᱮᱫᱮᱭᱟ ᱛᱟᱹᱨᱩᱵ ᱫᱚ ᱟᱨ ᱚᱱᱟ ᱵᱟᱭᱨᱮ ᱵᱟᱭᱨᱮᱛᱮ ᱵᱟᱣᱩᱱᱰᱟᱨ ᱠᱚᱫᱚ ᱚᱱᱠᱟ ᱫᱚ ᱵᱟᱯᱮ ᱫᱚᱦᱚ ᱠᱟᱫᱟ ᱢᱟᱱᱮ ᱵᱟ ᱯᱮ ᱠᱚᱨᱟᱣ ᱠᱟᱫᱟ᱾
ᱟᱞᱮ ᱫᱚ ᱵᱟᱣᱩᱱᱰᱟᱨ ᱦᱮᱱᱟᱜᱼᱟ ᱚᱱᱮ ᱟᱫᱚ ᱵᱟᱣᱩᱱᱰᱟᱨᱤ ᱠᱚᱫᱚ ᱫᱚᱢ ᱛᱟᱵ ᱠᱟᱫᱟᱭ᱾
ᱚᱡ ᱟᱪᱪᱷᱟ ᱜᱚᱝᱠᱮ ᱛᱟᱦᱚᱞᱮ ᱛᱚ ᱢᱟᱱᱮ ᱵᱷᱟᱜᱮ ᱯᱷᱤᱴᱱᱮᱥ ᱜᱮᱭᱟ ᱢᱟᱱᱮ ᱤᱭᱟᱹ ᱛᱟᱹᱨᱩᱵᱴᱟᱜ ᱫᱚ ᱢᱟᱱᱮ ᱥᱩᱠ ᱥᱩᱥᱟᱞᱤᱡ ᱩᱱᱟᱹᱜ ᱢᱟᱨᱟᱝ ᱵᱟᱣᱩᱱᱰᱟᱨ ᱮ ᱫᱚᱱ ᱛᱟᱵ ᱠᱟᱫᱟ ᱢᱟᱱᱮ᱾
ᱦᱮᱸ ᱦᱮᱸ ᱛᱟᱹᱨᱩᱵ ᱛᱚ ᱛᱟᱹᱨᱩᱵ ᱟᱜ ᱫᱟᱲᱮ ᱫᱚᱢ ᱵᱩᱡᱽ ᱫᱟᱲᱮᱭᱟᱜ ᱠᱟᱱ ᱜᱮᱭᱟ᱾ ᱟᱹᱰᱤ ᱫᱟᱲᱮ ᱛᱟᱠᱚ᱾
ᱛᱟᱦᱚᱞᱮ ᱟᱵᱚ ᱢᱟ ᱯᱟᱡᱟ ᱛᱮ ᱦᱚᱲ ᱠᱚ ᱢᱟᱱᱮ ᱟᱞᱚᱭ ᱠᱷᱚᱛᱤ ᱛᱟᱠᱚᱢᱟ ᱦᱟᱱᱛᱮ ᱱᱟᱛᱮ ᱪᱮᱫ ᱠᱚ ᱱᱟᱜ ᱠᱷᱟᱱ ᱡᱚᱢ ᱢᱚᱢ ᱛᱟᱠᱚᱼᱼ ᱛᱟᱠᱚᱣᱟ ᱱᱟᱜ ᱠᱟᱱ
ᱦᱳᱭ ᱚᱱᱟ ᱠᱷᱟᱛᱤᱨ ᱜᱮ ᱯᱟᱸᱡᱟ ᱭᱮ ᱠᱟᱱᱟᱞᱮ ᱡᱟᱛᱮᱼᱼ ᱵᱟᱠᱷᱟᱱ ᱫᱚ ᱟᱰᱤ ᱮᱴᱟᱜ ᱦᱚᱲ ᱚᱥᱩᱵᱤᱫᱟ ᱨᱮᱫᱚ ᱯᱟᱲᱟᱜ ᱟᱛᱚ᱾
ᱦᱮᱸ ᱜᱚᱝᱠᱮ
ᱛᱟᱦᱞᱮ ᱟᱵᱤᱱ ᱫᱚ ᱪᱮᱫ ᱠᱚ ᱵᱤᱱ ᱪᱤᱠᱟᱹ ᱵᱟᱲᱟᱭᱮᱛ ᱛᱟᱦᱮᱱ ᱱᱤᱛᱚᱜ ᱫᱚ?
ᱜᱚᱝᱠᱮ ᱟᱹᱞᱤᱧ ᱦᱚᱸᱼᱚᱭ ᱠᱟᱹᱴᱤᱡ ᱞᱤᱧ ᱵᱟᱡᱟᱨ ᱫᱷᱟᱨᱮ ᱞᱤᱧᱼᱼ ᱛᱩᱫ ᱠᱟᱱᱟ ᱫᱟᱬᱟ ᱵᱟᱲᱟᱭ ᱫᱟᱞᱤᱧ ᱱᱚᱛᱮ᱾
ᱚ ᱟᱪᱪᱷᱟ ᱟᱪᱪᱷᱟ ᱚᱱᱟᱜᱮ ᱟᱹᱵᱤᱱ ᱞᱤᱧ ᱢᱮᱛᱟᱵᱤᱱ ᱠᱟᱱ ᱛᱟᱦᱮᱸᱫ ᱡᱮᱼᱼ ᱛᱤᱦᱤᱧ ᱡᱩᱫᱤ ᱵᱟᱝᱞᱮ ᱧᱟᱢ ᱫᱟᱲᱮᱭᱟᱭᱟᱼᱼ ᱜᱟᱯᱟᱱᱚᱜ ᱛᱟᱦᱞᱮ ᱟᱹᱵᱤᱱ ᱠᱟᱴᱤᱡ ᱵᱮᱱ ᱜᱚᱲᱚᱣᱟ ᱞᱤᱧ ᱠᱮᱭᱟ᱾
ᱦᱮᱸ ᱜᱚᱝᱠᱮ ᱜᱚᱲᱚ ᱫᱚᱞᱤᱧ ᱜᱚᱲᱚᱣᱟᱵᱤᱱ ᱠᱮᱭᱟ, ᱟᱫᱚ ᱟᱹᱞᱤᱧ ᱫᱚ ᱦᱮᱞᱤᱠᱮᱯᱴᱟᱨ ᱫᱚ ᱵᱟᱱᱤᱜ ᱵᱟᱱᱩᱜ ᱛᱟᱹᱞᱤᱧ ᱫᱚ ᱪᱤᱠᱟᱹ ᱛᱮᱞᱤᱧ ᱯᱟᱸᱡᱟᱭᱮᱭᱟ᱾
ᱦᱮᱸ ᱟᱫᱚ ᱟᱹᱵᱤᱱ ᱞᱤᱧ ᱟᱹᱜᱩ ᱵᱤᱱᱟ ᱟᱹᱵᱤᱱ ᱫᱚ ᱚᱱᱟ ᱦᱮᱸ ᱜᱩᱞᱤ ᱪᱟᱞᱟᱣ ᱵᱷᱟᱞᱮ ᱵᱤᱱ ᱜᱟᱱᱚᱜᱼᱟ ᱛᱚ᱾ ᱟᱫᱚ ᱩᱱᱤ ᱡᱟᱯᱤᱫ ᱜᱩᱞᱤ ᱪᱟᱞᱟᱣᱟᱭ ᱦᱩᱭ ᱠᱚᱜᱼᱟ ᱟᱨᱠᱤ᱾ ᱚᱱᱟ ᱞᱟᱹᱜᱤᱫ ᱛᱮ ᱦᱚᱲ ᱞᱤᱧ ᱯᱟᱸᱡᱟᱭᱮᱫ ᱠᱚᱣᱟ ᱟᱫᱚ ᱞᱤᱧ ᱵᱩᱡᱽ ᱠᱮᱫᱟ ᱟᱸᱡᱚᱢ ᱠᱟᱫ ᱛᱟᱦᱮᱱ ᱞᱤᱧ ᱟᱹᱵᱤᱱ ᱵᱷᱟᱞᱮ ᱵᱤᱱ ᱜᱩᱞᱤ ᱵᱤᱱ ᱪᱟᱞᱟᱣ ᱫᱟᱲᱮᱭᱟᱜᱼᱟ ᱮᱴᱮᱢ ᱵᱷᱟᱞᱮ ᱦᱮᱱᱟᱜ ᱛᱟᱵᱮᱱᱟ᱾
ᱦᱮᱸ ᱜᱚᱝᱠᱮ ᱮᱴᱮᱢ ᱫᱚ ᱵᱷᱟᱞᱮ ᱜᱮ ᱦᱮᱱᱟᱜ ᱛᱟᱞᱤᱧᱟ ᱱᱚᱝᱠᱟ ᱟᱨᱚ ᱞᱟᱦᱟ ᱠᱚ ᱡᱟᱦᱟᱸ ᱠᱚ ᱛᱟᱹᱨᱩᱵ ᱠᱚᱠᱚ ᱫᱟᱹᱲ ᱦᱚᱪᱚ ᱠᱟᱜ ᱠᱚᱣᱟ ᱟᱨᱚ ᱢᱟᱱᱮ ᱪᱮᱫ ᱠᱚ ᱟᱨᱚ ᱪᱤᱛᱟᱹ ᱠᱚ ᱩᱱᱠᱩ ᱠᱚ ᱫᱟᱹᱲ ᱪᱚ ᱠᱟᱜ ᱠᱚᱣᱟ ᱚᱸᱰᱮᱱ ᱠᱚᱦᱚᱸ ᱪᱟᱞᱟᱣ ᱠᱟᱱᱟᱞᱤᱧ ᱚᱝᱠᱟ᱾ ᱡᱟᱹᱯᱤᱫ ᱜᱩᱞᱤ ᱪᱟᱞᱟ ᱟᱜ ᱟᱫᱚ ᱟᱵᱮᱱ ᱛᱤᱥ ᱵᱮᱱ ᱤᱫᱤᱞᱤᱧᱟ?
ᱢᱤᱫ ᱫᱤᱱ ᱠᱟᱱ ᱛᱟᱦᱮᱸᱫ ᱜᱟᱯᱟ ᱠᱚᱜᱼᱟ
ᱟᱪᱪᱷᱟ ᱜᱚᱝᱠᱮ ᱛᱟᱦᱞᱮ ᱦᱮᱞᱤᱠᱮᱯᱴᱟᱨ ᱛᱮ ᱦᱤᱡᱩᱜ ᱵᱤᱱ᱾
ᱚᱱᱟ ᱵᱩᱱᱫᱩᱠ ᱫᱚ ᱦᱮᱱᱟᱜ ᱛᱟᱵᱤᱱᱟ ᱥᱮ ᱚᱱᱟ ᱫᱚ ᱟᱞᱤᱧ ᱜᱮᱞᱤᱧ ᱵᱮᱵᱚᱥᱛᱷᱟᱭᱟ ᱱᱚᱰᱮ᱾
ᱟ ᱵᱚᱱᱫᱷᱩᱠ ᱫᱚ ᱛᱟᱦᱮᱸ ᱠᱟᱱ ᱛᱟᱞᱤᱧᱟ ᱛᱚ ᱟᱫᱚ ᱟᱰᱤ ᱫᱤᱱ ᱟᱣᱨᱤ ᱞᱤᱧ ᱪᱟᱞᱟᱣᱟ ᱛᱚ ᱚᱱᱟ ᱦᱚᱸ ᱡᱟᱢ ᱢᱟᱢ ᱠᱟᱱᱟ ᱥᱮ ᱪᱮᱫ? ᱴᱤ ᱟᱵᱤᱱ ᱦᱚᱸ ᱧᱮᱞᱟᱜ ᱵᱤᱱ ᱱᱟᱣᱟᱱᱟᱜ ᱡᱩᱫᱤ ᱵᱤᱱ ᱠᱤᱨᱤᱧ ᱠᱷᱟᱱ ᱥᱮ ᱡᱩᱫᱤ ᱦᱮᱱᱟᱜ ᱛᱟᱵᱤᱱ ᱠᱷᱟᱱᱼᱼ
ᱟᱞᱮ ᱫᱚ ᱯᱩᱨᱟᱹ ᱥᱴᱚᱠᱨᱮ ᱦᱮᱱᱟᱜᱼᱟ ᱟᱰᱤ ᱩᱛᱟᱹᱨ ᱜᱟᱱ᱾
ᱮᱸ ᱟᱞᱤᱧ ᱫᱚ ᱦᱟᱱᱮ ᱵᱟᱨ ᱵᱚᱪᱷᱚᱨ ᱞᱟᱦᱟ ᱞᱤᱧ ᱪᱟᱞᱟᱣ ᱞᱟᱜᱼᱟ᱾ ᱛᱟᱯᱚᱨᱮ ᱫᱚ ᱫᱚᱦᱚ ᱜᱤᱲᱤ ᱜᱮ ᱦᱮᱱᱟᱜᱼᱟ᱾ ᱢᱤᱫᱴᱮᱱ ᱚᱲᱟᱜ ᱠᱚᱪᱟᱨᱮ ᱟᱫᱚ ᱴᱷᱤᱠ ᱴᱷᱟᱠ ᱦᱮᱱᱟᱜ ᱟᱥᱮ ᱵᱟᱹᱱᱩᱜᱼᱟ ᱚᱝᱠᱟ ᱦᱚᱸ ᱯᱟᱪᱷᱮ ᱨᱚᱰ ᱠᱚ ᱤᱭᱟᱹ ᱠᱟᱱ᱾ ᱡᱩᱫᱤ ᱱᱟᱜ ᱠᱷᱟᱱ ᱧᱮᱞᱟᱜ ᱵᱤᱱ ᱚᱱᱟ ᱴᱤᱯᱟᱹᱟᱜ ᱚᱱᱮ ᱡᱟᱦᱟᱸ ᱠᱚ ᱴᱤᱯᱟᱣᱟ, ᱛᱚᱠᱷᱚᱱ ᱜᱮ ᱱᱟᱜ ᱠᱷᱟᱱ ᱤᱭᱟᱹᱭᱮᱱ ᱜᱮ ᱚᱱᱟ ᱨᱟᱹᱯᱩᱫ ᱮᱱᱜᱮ ᱛᱚᱠᱷᱚᱱ ᱜᱮ ᱟᱫᱚ ᱪᱤᱠᱟᱹᱛᱮ ᱜᱩᱞᱤ ᱫᱚᱵᱮᱱ ᱪᱟᱞᱟᱣᱟ᱾
ᱚᱱᱟᱢᱟ ᱠᱟᱛᱷᱟ ᱠᱟᱱ ᱜᱮ ᱛᱟᱞᱦᱮ ᱱᱮᱛᱟᱨ ᱫᱚ ᱵᱟᱲᱟᱭ ᱫᱟ
ᱛᱟᱯᱚᱨᱮ ᱟᱫᱚ ᱚᱱᱠᱟ ᱯᱮᱠᱴᱤᱥ ᱫᱚ ᱵᱟᱞᱤᱧ ᱯᱮᱠᱴᱤᱥ ᱵᱟᱲᱟᱭᱫᱟ ᱜᱚᱝᱠᱮ ᱱᱚᱣᱟ ᱵᱚᱱᱫᱚ ᱦᱟᱛᱟᱲ ᱠᱟᱫᱟᱞᱤᱧ ᱚᱱᱠᱟ ᱫᱚ ᱵᱟᱝ ᱠᱚ ᱢᱮᱛᱟ ᱞᱤᱧ ᱠᱟᱱᱟ ᱡᱟᱹᱯᱤᱫ ᱜᱩᱞᱤ ᱪᱟᱞᱟᱣ ᱦᱚᱸ᱾ ᱟᱨ ᱚᱠᱟᱨᱮ ᱮᱢᱱᱤ ᱫᱚ ᱜᱩᱞᱤ ᱫᱚᱵᱮᱱ ᱪᱟᱞᱟᱣ ᱵᱟᱲᱟᱭᱟ᱾
ᱟᱪᱪᱷᱟ ᱦᱳᱭ ᱚᱱᱟ ᱠᱟᱛᱷᱟ ᱠᱟᱱ ᱜᱮ ᱪᱟᱞᱟᱜ
ᱟᱪᱪᱷᱟ ᱜᱚᱝᱠᱮ ᱟᱰᱤ ᱪᱮᱛᱟᱱ ᱧᱚᱜ ᱜᱮᱵᱤᱱ ᱨᱟᱠᱟᱵ ᱱᱟ ᱥᱮ ᱪᱮᱫ ᱦᱮᱞᱤᱠᱯᱴᱟᱨ ᱦᱮᱸ
ᱦᱮᱸ ᱟᱰᱤ ᱦᱮᱸᱼᱼ ᱵᱩᱡᱷᱟᱹᱜ ᱜᱮᱭᱟ ᱚᱱᱠᱟ ᱵᱤᱨ ᱵᱩᱨᱩ ᱪᱮᱛᱟᱱ ᱨᱮᱫᱚ ᱪᱟᱞᱩᱭ ᱦᱩᱭᱩᱜᱼᱟ ᱚᱱᱟᱛᱮ ᱱᱚᱸᱰᱮ ᱴᱟᱣᱟᱨ ᱠᱚ ᱰᱤᱥᱴᱟᱯ ᱫᱟᱭ᱾
ᱦᱮᱸ ᱜᱚᱝᱠᱮ ᱨᱚᱲ ᱵᱟᱝ ᱟᱸᱡᱚᱢᱚᱜ ᱠᱟᱱᱟ᱾ ᱠᱟᱹᱴᱤᱡ ᱜᱮᱫᱚᱜ ᱠᱟᱱᱟ᱾
ᱦᱳᱭ ᱞᱟᱹᱭᱮ ᱫᱟᱞᱤᱧ ᱦᱮᱞᱤᱠᱯᱴᱟᱨ ᱠᱚᱨᱮ ᱟᱵᱤᱱ ᱫᱚᱵᱤᱱ ᱫᱮᱡ ᱵᱟᱲᱟᱣ ᱠᱟᱱᱟ ᱥᱮ ᱵᱟᱝ?
ᱜᱚᱝᱠᱮ ᱢᱤᱫ ᱫᱷᱟᱣ ᱫᱚᱞᱤᱧ ᱫᱮᱡ ᱞᱮᱱ ᱜᱮᱭᱟ᱾ ᱟᱫᱚ ᱦᱮᱸ ᱜᱚᱝᱠᱮ ᱟᱸᱡᱚᱢ ᱫᱟᱞᱤᱧ᱾
ᱦᱳᱭ ᱜᱟᱯᱟ ᱦᱮᱞᱤᱠᱯᱴᱟᱨ ᱪᱮᱛᱟᱱ ᱨᱮ ᱫᱮᱡ ᱠᱟᱛᱮ ᱜᱩᱞᱤ ᱪᱟᱞᱟᱣ ᱦᱩᱭᱩᱜ ᱛᱟᱵᱮᱱᱟ᱾
ᱛᱚ ᱰᱟᱭᱵᱷᱟᱨ ᱵᱷᱟᱜᱤ ᱜᱮ ᱦᱮᱱᱟᱭᱟ ᱛᱚ ᱦᱮᱞᱤᱠᱚᱯᱴᱟᱨᱮ ᱪᱟᱞᱟᱣ ᱫᱟᱲᱮᱭᱟᱜ ᱢᱟᱛᱚ ᱢᱟᱱᱮ ᱫᱚᱢᱮ ᱟᱞᱚᱭ ᱞᱟᱲᱟᱣ ᱦᱚᱪᱚ ᱪᱚᱭ ᱢᱟ ᱛᱚᱠᱷᱚᱱ ᱢᱟᱱᱮ ᱜᱩᱞᱤ ᱡᱟᱹᱯᱤᱫ ᱜᱩᱞᱤ ᱡᱚᱠᱷᱚᱱ ᱟᱨ ᱵᱟᱝᱠᱷᱟᱱ ᱫᱚ ᱯᱷᱚᱥᱚᱝ ᱜᱚᱫᱚᱜᱼᱟ ᱮᱴᱟᱜ ᱥᱮᱫ ᱪᱟᱞᱟᱜᱼᱟ᱾
ᱵᱟ ᱵᱟᱝ ᱱᱩᱭ ᱫᱚ ᱯᱩᱨᱟᱹ ᱯᱨᱳ ᱰᱟᱭᱵᱷᱟᱨ ᱠᱟᱱᱟᱭ᱾
ᱢᱟᱱᱮ ᱚᱱᱮ ᱵᱷᱟᱹᱜᱤ ᱡᱩᱛ ᱰᱟᱭᱵᱷᱟᱨ ᱠᱟᱹᱴᱤᱡ ᱥᱟᱵᱮ ᱵᱤᱱ ᱦᱮᱞᱤᱠᱚᱯᱴᱟᱨ ᱨᱤᱱᱤᱡ ᱵᱟᱝᱠᱷᱟᱱ ᱠᱟᱹᱴᱤᱡ ᱮ ᱞᱟᱲᱟᱣ ᱜᱚᱫ ᱠᱟᱜᱼᱟ, ᱟᱨ ᱟᱹᱞᱤᱧ ᱦᱚᱸ ᱡᱩᱫᱤ ᱚᱱᱟ ᱛᱟᱠ ᱨᱮᱜᱮᱞᱤᱧ ᱜᱩᱞᱤ ᱜᱚᱫ ᱠᱟᱜᱼᱟ ᱡᱟᱹᱯᱤᱫ ᱜᱩᱞᱤ᱾ ᱛᱟᱹᱨᱩᱵ ᱵᱟᱝ ᱡᱷᱟᱜ ᱠᱟᱛᱮᱫ ᱮᱴᱟᱜ ᱥᱮᱱ ᱠᱷᱟᱱ ᱫᱟᱨᱮ ᱠᱚᱨᱮ ᱪᱟᱞᱟᱣ ᱠᱟᱛᱮᱜ ᱜᱟᱛᱷᱟᱲᱮᱱ ᱜᱮ᱾
ᱵᱟᱝ ᱵᱟᱝ ᱡᱟᱦᱟᱱᱟᱜ ᱫᱚ ᱠᱤᱱᱳ ᱵᱟᱝ ᱦᱩᱭᱩᱜᱼᱟ᱾ ᱛᱟᱜᱽᱲᱟ ᱜᱮ ᱪᱟᱹᱞᱩ ᱫᱟᱲᱮᱭᱟᱜᱼᱟᱭ ᱯᱩᱨᱟᱹ ᱛᱷᱤᱨ ᱛᱟᱨ ᱜᱮ ᱛᱟᱦᱮᱱᱟ᱾ ᱟᱨ ᱚᱱᱠᱟ ᱟᱵᱤᱱ ᱥᱟᱶᱛᱮ ᱟᱨᱦᱚᱸ ᱚᱱᱠᱟ ᱠᱚ ᱛᱟᱦᱮᱱᱟ ᱟᱨᱚ ᱵᱟᱨ ᱯᱮ ᱦᱚᱲ ᱞᱤᱧ ᱡᱚᱜᱟᱲ ᱟᱠᱟᱫ ᱠᱚᱣᱟ, ᱩᱱᱠᱩ ᱦᱚᱸᱠᱚ ᱛᱟᱦᱮᱱᱟ᱾
ᱩᱱᱠᱩ ᱫᱚ ᱚᱱᱠᱟ ᱪᱤᱠᱟᱹᱭᱟᱠᱚ ᱛᱟᱦᱮᱸ ᱠᱟᱛᱮ ᱫᱚ ᱩᱱᱠᱩ ᱫᱚ
ᱩᱱᱠᱩ ᱦᱚᱸ ᱚᱱᱠᱟ
ᱦᱮᱞᱳ ᱜᱚᱢᱠᱮ ᱵᱟᱝ ᱟᱸᱡᱚᱢᱚᱜ ᱠᱟᱱ ᱛᱟᱵᱮᱱᱟ?
ᱦᱮᱸ ᱞᱟᱹᱭ ᱫᱟᱞᱤᱧ ᱩᱱᱠᱩ ᱫᱚ ᱟᱵᱤᱱ ᱫᱚᱵᱤᱱ ᱠᱩᱞᱤ ᱠᱚᱜᱮᱭᱟ ᱡᱩᱫᱤ ᱛᱟᱨᱯᱚᱨᱮ ᱱᱤᱛᱚᱜ ᱜᱤᱛᱤᱜ ᱟᱭ ᱛᱚ ᱩᱱᱤ ᱫᱚ ᱦᱮᱞᱤᱠᱮᱯᱴᱟᱨᱮ ᱨᱟᱠᱟᱵᱮ ᱦᱩᱭᱩᱜ-ᱟ᱾ ᱛᱚ ᱚᱱᱟ ᱞᱟᱹᱜᱤᱫ ᱛᱮ ᱩᱱᱠᱩ ᱠᱚ ᱴᱮᱭᱮᱧ ᱨᱟᱠᱟᱵᱮᱭᱟ ᱠᱚ᱾
ᱚ ᱟᱪᱪᱷᱟ ᱜᱚᱝᱠᱮ ᱩᱱᱠᱩ ᱫᱚ ᱱᱮᱴ ᱠᱚᱠᱚ ᱜᱤᱰᱤᱭᱟ ᱵᱟᱝ ᱱᱮᱴ ᱠᱚ ᱜᱤᱰᱤ ᱠᱟᱛᱮ ᱠᱚ ᱴᱮᱭᱮᱧ ᱨᱟᱠᱟᱵᱮᱭᱟ᱾
ᱦᱳᱭ ᱟᱫᱚ ᱟᱲᱜᱚ ᱦᱚᱸᱠᱚ ᱟᱲᱜᱚᱱᱟ᱾ ᱵᱟᱵᱮᱨ ᱦᱮᱱᱟᱜᱼᱟ ᱚᱱᱟᱛᱮ ᱠᱚ ᱫᱚᱱ ᱟᱬᱜᱚᱱᱟᱠᱚ᱾
ᱟᱪᱪᱷᱟ ᱜᱚᱝᱠᱮ ᱛᱟᱦᱚᱞᱮ ᱛᱚ ᱵᱷᱟᱞᱮ ᱜᱮᱭᱟ ᱱᱚᱣᱟ ᱥᱩᱡᱩᱜ ᱫᱚ᱾
ᱚᱱᱮ ᱚᱱᱟ ᱵᱚᱱᱫᱩᱠ ᱦᱚ ᱟᱜᱩ ᱛᱚᱨᱟᱭ ᱵᱤᱱ ᱛᱮᱦᱮᱧ ᱧᱤᱫᱟᱹ ᱠᱟᱴᱤᱡ ᱛᱟᱦᱚᱞᱮ ᱥᱩᱱᱩᱢ ᱠᱚ ᱡᱚᱫᱟᱜᱵᱮᱱ᱾
ᱦᱮᱸ ᱛᱮᱦᱮᱧ ᱯᱩᱨᱟᱹ ᱞᱤᱧ ᱡᱚᱫᱟᱜ-ᱟ ᱠᱩᱭᱰᱤ ᱥᱩᱱᱩᱢ ᱞᱤᱧ ᱮᱢᱟᱜ-ᱟ᱾ ᱯᱩᱨᱟᱹ ᱯᱩᱨᱟᱹ ᱞᱤᱧ ᱫᱚᱦᱚ ᱠᱟᱜᱼᱟ ᱯᱩᱨᱟᱹ ᱡᱚᱜ ᱥᱟᱯᱷᱟ ᱠᱟᱛᱮᱜ ᱯᱩᱨᱟᱹ ᱪᱚᱠᱪᱩᱠᱤᱭᱟᱹ ᱠᱟᱛᱮᱫ ᱞᱤᱧ ᱫᱚᱦᱚ ᱠᱟᱜᱼᱟ ᱟᱵᱤᱱ ᱦᱤᱡᱩᱜ ᱵᱤᱱ ᱥᱮ ᱜᱟᱯᱟ ᱱᱚᱜ᱾
ᱴᱷᱤᱠ ᱜᱮᱭᱟ ᱛᱟᱦᱚᱞᱮ ᱟᱹᱵᱤᱱ ᱟᱯᱮ ᱥᱩᱨ ᱨᱮ ᱢᱟᱨᱟᱝ ᱧᱚᱜ ᱜᱚᱰᱟ ᱵᱟᱹᱱᱩᱜᱼᱟ ᱦᱮᱞᱤᱠᱮᱯᱴᱟᱨ ᱟᱬᱜᱚᱱ ᱚᱱᱠᱟᱱ ᱜᱚᱰᱟ᱾
ᱦᱮᱱᱟᱜᱼᱟ ᱜᱚᱝᱠᱮ ᱚᱲᱟᱜ ᱠᱷᱚᱱᱟᱜ ᱠᱟᱹᱴᱤᱡ ᱪᱩᱞᱩᱝ ᱥᱟᱺᱜᱤᱧ ᱨᱮᱜᱮ ᱦᱮᱱᱟᱜᱼᱟ ᱜᱚᱰᱟ ᱫᱚ ᱟᱹᱰᱤ ᱪᱮᱦᱨᱟᱱᱟᱜ ᱜᱮ᱾
ᱟᱪᱪᱷᱟ ᱛᱟᱦᱞᱮ ᱦᱟᱜ ᱜᱟᱯᱟ ᱥᱮᱛᱟᱜ ᱥᱮᱛᱟᱜ ᱜᱮ ᱚᱱᱠᱟ᱾ ᱟᱴ ᱵᱟᱡᱟᱜ ᱛᱮᱜᱮ ᱞᱤᱧ ᱥᱮᱴᱮᱨ ᱨᱮᱰᱤ ᱛᱟᱦᱮᱱ ᱵᱮᱱ᱾
ᱮ ᱜᱚᱢᱠᱮ ᱟᱵᱤᱱ ᱫᱚ ᱚᱸᱰᱮ ᱜᱚᱰᱟ ᱦᱮᱱᱟᱜ-ᱟ ᱚᱸᱰᱮ ᱟᱬᱜᱚᱭ ᱵᱤᱱ ᱟᱹᱞᱤᱧ ᱫᱚ ᱚᱸᱰᱮ ᱜᱮ ᱪᱟᱞᱟᱣ ᱠᱟᱛᱮ ᱞᱤᱧ ᱴᱷᱮᱥᱮᱨ ᱠᱚᱜ-ᱟ ᱞᱟᱦᱟ ᱨᱮᱜᱮ ᱢᱟ᱾
ᱥᱩᱨ ᱥᱩᱯᱩᱨ ᱨᱮ ᱫᱟᱨᱮ ᱠᱚ ᱵᱟᱹᱱᱩᱜᱼᱟ ᱛᱚ ᱵᱟᱠᱷᱟᱱ ᱫᱚ ᱟᱹᱞᱤᱧᱟ ᱚᱱᱟ ᱦᱮᱞᱤᱠᱮᱯᱴᱟᱨ ᱨᱮᱱᱟᱜ ᱯᱟᱝᱠᱷᱟ ᱠᱟ ᱡᱷᱟᱹᱞᱤ ᱞᱮᱱᱠᱷᱟᱱ ᱫᱚ ᱠᱟᱹᱴᱤᱡ ᱡᱷᱟᱢᱮᱞᱟ ᱜᱮᱭᱟ ᱥᱮ᱾
ᱵᱟᱝ ᱜᱚᱢᱠᱮ ᱯᱩᱨᱟᱹ ᱢᱤᱫ ᱥᱟᱶᱛᱮ ᱢᱚᱬᱮ ᱵᱟᱝ ᱜᱚᱴᱟᱝ ᱦᱮᱞᱤᱠᱮᱯᱴᱟᱨ ᱵᱤᱱ ᱟᱬᱜᱚ ᱫᱟᱲᱮᱭᱟᱜᱼᱟ ᱯᱩᱨᱟᱹ ᱯᱷᱟᱠ ᱜᱮᱭᱟ ᱫᱟᱨᱮ ᱠᱚᱫᱚ ᱵᱟᱹᱱᱩᱜᱼᱟ ᱩᱱᱟᱹᱜ ᱫᱚ᱾ ᱠᱟᱹᱴᱤᱡ ᱠᱟᱹᱴᱤᱡ ᱫᱟᱨᱮ ᱠᱚ ᱦᱮᱱᱟᱜ-ᱟ ᱡᱚᱛᱚ ᱡᱷᱩᱲ ᱫᱟᱨᱮ
ᱟᱪᱪᱷᱟ ᱟᱪᱪᱷᱟ ᱛᱟᱦᱚᱞᱮ ᱛᱚ ᱩᱱᱟᱜ ᱜᱟᱱ ᱪᱟᱯ ᱫᱚ ᱵᱟᱱᱩᱜ-ᱟ᱾
ᱡᱟᱦᱟ ᱛᱤᱱᱟ ᱦᱮᱞᱤᱠᱮᱯᱴᱟᱨ ᱵᱤᱱ ᱟᱜᱩᱭᱟ ᱜᱚᱢᱠᱮ᱾
ᱦᱮᱸ ᱟᱹᱵᱤᱱ ᱫᱚ ᱛᱟᱦᱚᱞᱮ ᱚᱸᱰᱮ ᱢᱤᱫᱴᱮᱱ ᱜᱮ ᱤᱫᱤ ᱦᱩᱭᱩᱜᱼᱟ ᱦᱮᱞᱤᱠᱮᱯᱴᱟᱨ ᱫᱚ ᱟᱨ ᱱᱚᱰᱮ ᱡᱚᱠᱷᱚᱱ ᱥᱮᱸᱫᱽᱨᱟ ᱛᱮ ᱪᱟᱞᱟᱜ ᱦᱩᱭᱩᱜᱼᱟ ᱚᱱᱠᱟᱱᱟᱜ ᱟᱨᱚ ᱛᱟᱦᱮᱱᱟ
ᱟᱪᱪᱷᱟ ᱜᱚᱢᱠᱮ ᱛᱟᱦᱚᱞᱮ ᱠᱷᱚᱵᱚᱨ ᱫᱚᱵᱮᱱ ᱧᱟᱢ ᱟᱠᱟᱫᱟ ᱛᱚ ᱚᱠᱟ ᱥᱮᱫ ᱨᱮ ᱦᱮᱱᱟᱭᱟ ᱛᱟᱹᱨᱩᱵ ᱫᱚ
ᱦᱮᱸ ᱦᱮᱸ ᱞᱟᱹᱭ ᱠᱮᱫᱟ ᱠᱚᱛᱚ ᱱᱚᱣᱟᱴᱟᱜ ᱵᱤᱨ ᱨᱮ ᱦᱮᱱᱟᱭᱟ ᱟᱫᱚ ᱚᱱᱟ ᱦᱚᱛᱮ ᱛᱮ ᱱᱚᱣᱟ ᱵᱤᱨ ᱪᱮᱛᱟᱱ ᱪᱮᱛᱟᱱ ᱛᱮᱜᱮᱞᱮ ᱩᱴᱷᱟᱹᱣ ᱵᱟᱲᱟᱭ ᱠᱟᱱᱟ
ᱳᱭᱛᱚ ᱢᱟᱱᱮ ᱵᱮᱥᱤ ᱯᱟᱸᱡᱟ ᱵᱟᱝ ᱞᱟᱜᱟᱜ ᱢᱟ ᱡᱮᱢᱚᱱ
ᱟᱫᱚ ᱚᱠᱟ ᱜᱷᱚᱵᱚᱨ ᱠᱚᱨᱮ ᱯᱟᱪᱮᱫ ᱵᱚᱞᱚ ᱮᱢᱟᱱ ᱠᱟᱱᱮ
ᱦᱳᱭᱛᱚ ᱵᱟᱝᱠᱷᱟᱱ ᱯᱟᱸᱡᱟ ᱯᱟᱸᱡᱟ ᱛᱮ ᱟᱹᱭᱩᱵ ᱮᱱᱜᱮ ᱟᱹᱭᱩᱵ ᱵᱮᱲᱟ ᱛᱚ ᱟᱨ ᱴᱷᱤᱠ ᱴᱷᱟᱠ ᱵᱟᱭ ᱧᱮᱞᱚᱜᱼᱟ ᱱᱟᱠᱷᱟᱱ ᱛᱚᱠᱷᱚᱱ ᱫᱚ ᱟᱨᱚ ᱢᱤᱫᱤ ᱧᱤᱫᱟᱹ ᱟᱵᱚᱣᱟᱜ ᱪᱟᱞᱟᱣ ᱜᱤᱲᱤᱜ ᱛᱟᱵᱚᱱᱟ ᱵᱮᱠᱟᱨᱚᱜ ᱛᱟᱵᱚᱱᱟ
ᱚᱱᱟᱜᱮ ᱛᱮᱦᱤᱧ ᱱᱚᱣᱟ ᱧᱤᱫᱟᱹ ᱵᱮᱲᱟ ᱞᱮ ᱴᱚᱪ ᱠᱟᱛᱮ ᱞᱮ ᱧᱮᱞᱮ ᱠᱟᱱᱟ ᱦᱮᱞᱤᱠᱮᱯᱴᱟᱨ ᱠᱷᱚᱱᱟᱜ ᱞᱮ ᱴᱚᱨᱚᱪ ᱮᱫᱟ ᱟᱨ ᱯᱩᱨᱟᱹᱞᱮ ᱧᱮᱞᱮ ᱠᱟᱱᱟ
ᱦᱮ ᱜᱚᱢᱠᱮ ᱢᱟ ᱧᱮᱞᱮᱯᱮ ᱩᱱᱤ ᱜᱮ ᱩᱨᱩᱢᱮ ᱯᱮ ᱩᱱᱤ ᱴᱟᱜ ᱠᱟᱱᱟᱭ ᱥᱮ ᱵᱟᱝ
ᱦᱮᱸ ᱦᱩᱭ ᱦᱚ ᱫᱟᱲᱮᱭᱟᱜᱼᱟ ᱚᱱᱟ ᱵᱤᱨ ᱨᱮ ᱯᱟᱪᱮᱫ ᱟᱨᱚ ᱮᱢᱟᱱ ᱚᱱᱠᱟᱱ ᱦᱮᱱᱟᱜ ᱠᱚ
ᱦᱮᱸ ᱟᱨᱚ ᱪᱤᱞᱤ ᱠᱚ ᱡᱤᱵᱽ ᱡᱤᱭᱟᱹᱞᱤ ᱛᱟᱦᱮᱱ ᱜᱮᱭᱟ ᱠᱚᱛᱚ ᱵᱤᱨ ᱨᱮᱫᱚ
ᱱᱚᱣᱟ ᱵᱤᱨ ᱨᱮᱢᱟ ᱡᱤᱵᱽ ᱡᱤᱭᱟᱹᱞᱤ ᱟᱹᱰᱤ ᱜᱟᱱ ᱜᱮ ᱦᱮᱱᱟᱜ ᱠᱚᱣᱟ ᱯᱩᱨᱟᱹ ᱦᱟᱹᱛᱤ ᱨᱮᱱ ᱫᱚᱞ ᱞᱮ ᱧᱟᱢ ᱞᱮᱫ ᱠᱚᱣᱟ ᱧᱟᱢ ᱞᱮᱫ ᱠᱚᱣᱟᱞᱮ ᱢᱟᱱᱮ ᱯᱩᱨᱟᱹ ᱠᱷᱮᱞᱰᱩ ᱵᱟᱲᱟᱭ ᱠᱟᱱᱟ ᱠᱚ
ᱟᱨ ᱜᱚᱝᱠᱮ ᱟᱨᱚ ᱪᱤᱞᱤ ᱪᱤᱞᱤ ᱠᱚ ᱦᱮᱱᱟᱜ ᱠᱚᱣᱟ ᱚᱱᱠᱟ ᱟᱨᱚ ᱚᱱᱟ ᱵᱤᱨ ᱨᱮᱫᱚ
ᱱᱚᱣᱟ ᱵᱤᱨ ᱨᱮᱢᱟ ᱚᱱᱠᱟ ᱞᱮ ᱧᱮᱧᱟᱢ ᱠᱮᱫ ᱠᱚᱣᱟ ᱩᱱᱠᱩ ᱦᱩ ᱵᱷᱟᱞᱩᱠ ᱞᱮ ᱧᱮᱧᱟᱢ ᱠᱮᱫ ᱠᱚᱣᱟ ᱵᱟᱱᱟ ᱡᱟᱠᱮ ᱵᱚᱞᱮ
ᱦᱮᱸ
ᱛᱟᱦᱞᱮ ᱟᱯᱮ ᱚᱱᱛᱮ ᱵᱤᱨ ᱨᱮᱫᱚ ᱪᱤᱞᱤ ᱠᱚ ᱦᱮᱱᱟᱜ ᱠᱚᱣᱟ
ᱚᱱᱠᱟ ᱱᱚᱛᱮᱱᱟᱜ ᱵᱤᱨ ᱨᱮᱫᱚ ᱵᱟᱱᱩᱜ ᱠᱚᱣᱟ ᱚᱱᱠᱟᱱ ᱠᱚ ᱤᱭᱟᱹ ᱠᱚᱫᱚ ᱢᱟᱱᱮ ᱞᱟᱹᱴᱩ ᱞᱟᱹᱴᱩ ᱡᱤᱱᱤᱥ ᱯᱟᱛᱤ ᱠᱚᱫᱚ ᱱᱚᱛᱮ ᱫᱚ ᱠᱟᱹᱴᱤᱡ ᱠᱟᱹᱴᱤᱡ ᱦᱮᱱᱟᱜ ᱠᱚᱣᱟ ᱩᱱᱠᱩ ᱤᱭᱟᱹ ᱜᱮ ᱜᱩᱰᱩ ᱠᱚ ᱦᱮᱱᱟᱜ ᱠᱚᱣᱟ ᱠᱩᱞᱟᱹᱭ ᱠᱚ ᱦᱮᱱᱟᱜ ᱠᱚᱣᱟ ᱪᱮᱬᱮ ᱠᱚ ᱦᱮᱱᱟᱜ ᱠᱚᱣᱟ ᱩᱱᱠᱩ ᱜᱮ ᱦᱮᱱᱟᱜ ᱠᱚᱣᱟ
ᱟᱪᱪᱷᱟ ᱟᱪᱪᱷᱟ ᱛᱟᱦᱞᱮ ᱠᱩᱞᱟᱹᱭ ᱠᱚᱫᱚ ᱵᱟᱝᱵᱤᱱ ᱥᱮᱸᱫᱽᱨᱟ ᱵᱟᱲᱟᱭᱮᱫ ᱠᱚᱣᱟ
ᱦᱮᱸ ᱜᱚᱝᱠᱮ ᱢᱟᱡᱷᱮ ᱢᱚᱫᱽᱫᱷᱮ ᱥᱮᱫᱽᱨᱟ ᱞᱮ ᱵᱟᱜᱟᱜ ᱜᱮᱭᱟ
ᱚ ᱟᱪᱪᱷᱟ ᱟᱪᱪᱷᱟ ᱦᱳᱭ ᱦᱳᱭ ᱠᱩᱞᱟᱹᱭ ᱛᱚ ᱠᱩᱞᱟᱹᱭ ᱫᱚ ᱪᱮᱫ ᱟᱸᱜ ᱥᱟᱨ ᱛᱮᱵᱮᱱ ᱥᱮᱸᱫᱽᱨᱟ ᱠᱚᱜᱮᱭᱟ ᱥᱮ ᱮᱫ
ᱵᱟᱝ ᱜᱚᱝᱠᱮ ᱩᱱᱠᱩ ᱦᱚᱸ ᱟᱸᱜ ᱥᱟᱨ ᱦᱚᱞᱮ ᱟᱨ ᱵᱚᱱᱫᱷᱩᱠ ᱠᱚᱞᱮ ᱤᱫᱤᱭᱟ ᱢᱟᱡᱷᱮ ᱢᱚᱫᱽᱫᱷᱮ ᱫᱚ ᱩᱱᱠᱩ ᱵᱚᱱᱫᱷᱩᱠ ᱞᱮ ᱤᱫᱤᱭᱟ ᱟᱫᱚ ᱡᱚᱠᱷᱚᱱ ᱟᱸᱜ ᱥᱟᱨ ᱛᱮ ᱧᱮᱞᱫᱟᱞᱮ ᱵᱟᱞᱮ ᱫᱟᱲᱮᱭᱟᱜ ᱠᱟᱱᱟ ᱛᱚᱠᱷᱚᱱ ᱫᱚ ᱢᱤᱫᱴᱮᱱ ᱢᱟᱱᱮ ᱠᱩᱞᱟᱹᱭ ᱥᱮ ᱵᱟᱨᱭᱟ ᱠᱩᱞᱟᱹᱭ ᱫᱚᱨᱠᱟᱨᱚᱜ ᱜᱮᱭᱟ ᱛᱚᱠᱷᱚᱱ ᱫᱚ ᱵᱚᱱᱫᱩᱠ ᱠᱩᱞᱮ ᱪᱟᱞᱟᱣ ᱟᱠᱚᱣᱟ
ᱦᱮᱸ ᱚᱱᱟ ᱫᱚᱨᱠᱟᱨ ᱠᱟᱱᱟ ᱟᱨ ᱟᱯᱮᱥᱮᱫ ᱫᱚ ᱟᱹᱰᱤ ᱡᱟᱹᱥᱛᱤ ᱠᱚ ᱥᱮᱸᱫᱽᱨᱟ ᱠᱚᱣᱟ ᱛᱚ ᱟᱸᱡᱚᱢ ᱫᱟᱹᱧ
ᱦᱮᱸ ᱜᱚᱝᱠᱮ ᱦᱮᱸ ᱱᱚᱛᱮ ᱫᱚ ᱟᱹᱰᱤ ᱡᱟᱹᱥᱛᱤ ᱜᱮᱞᱮ ᱥᱮᱸᱫᱽᱨᱟ ᱠᱚᱣᱟ ᱚᱱᱟᱛᱮ ᱠᱩᱞᱟᱹᱭ ᱠᱚᱦᱚᱸ ᱵᱟᱹᱱᱩᱜ ᱠᱚᱣᱟ ᱩᱱᱟᱹᱜ ᱫᱚ ᱢᱤᱫᱴᱮᱱ ᱵᱟᱨᱭᱟ ᱜᱮ ᱦᱮᱱᱟᱜ ᱠᱚᱣᱟ ᱜᱚᱡ ᱵᱟᱧᱪᱟᱣ ᱠᱩᱞᱟᱹᱭ ᱢᱤᱫᱴᱮᱱ ᱵᱟᱨᱭᱟ ᱜᱮ ᱦᱮᱱᱟᱜ ᱠᱚᱣᱟ
ᱟᱫᱚ ᱟᱞᱚᱯᱮ ᱥᱮᱱᱫᱽᱨᱟ ᱠᱚᱣᱟ ᱠᱟᱹᱴᱤᱡ ᱡᱟᱹᱲ ᱫᱚᱦᱚᱭ ᱞᱟᱹᱜᱤᱫ ᱦᱚᱸ ᱠᱟᱹᱴᱤᱡ ᱫᱚᱦᱚ ᱠᱟᱠᱚ ᱯᱮ
ᱦᱮᱸ ᱜᱚᱝᱠᱮ ᱛᱟᱦᱞᱮ ᱟᱯᱮᱭᱟᱜ ᱪᱤᱬᱟᱹᱠᱷᱟᱱᱟ ᱨᱮᱫᱚ ᱠᱩᱞᱟᱹᱭ ᱠᱚᱫᱚ ᱦᱮᱱᱟᱜ ᱠᱚᱣᱟ ᱥᱮ ᱵᱟᱹᱱᱩᱜ ᱠᱚᱣᱟ ᱠᱩᱞᱟᱹᱭ ᱪᱮᱬᱮ ᱠᱚᱫᱚ ᱠᱟᱹᱴᱤᱡ ᱡᱤᱱᱤᱥ ᱠᱚᱫᱚ ᱢᱟᱱᱮ
ᱠᱟᱹᱴᱤᱡ ᱡᱤᱱᱤᱥ ᱠᱚᱦᱚᱸ ᱞᱮ ᱫᱚᱦᱚ ᱠᱟᱫ ᱠᱚᱣᱟ ᱫᱚᱦᱚ ᱫᱚ
ᱵᱟ ᱜᱚᱝᱠᱮ ᱤᱧ ᱫᱩᱧ ᱟᱸᱡᱚᱢ ᱵᱟᱲᱟ ᱠᱟᱜ ᱜᱮᱭᱟ, ᱛᱚ ᱢᱟᱱᱮ ᱪᱤᱲᱟᱠᱷᱟᱱᱟ ᱫᱚ ᱡᱚᱛᱚ ᱞᱟᱹᱴᱩ ᱞᱟᱹᱴᱩ ᱡᱤᱱᱤᱥ ᱜᱮᱯᱮ ᱫᱚᱦᱚ ᱵᱟᱲᱟ ᱠᱚᱣᱟ᱾
ᱦᱮᱸ ᱦᱮᱸ ᱟᱹᱰᱤ ᱠᱤᱪᱷᱩ ᱜᱮ ᱦᱮᱱᱟᱜ ᱠᱚᱣᱟ᱾ ᱠᱟᱹᱴᱤᱡ ᱱᱩᱠᱩ ᱵᱸᱤᱧ ᱠᱚ ᱠᱷᱚᱱᱟᱜ ᱟᱨᱟᱢᱵᱚ ᱠᱟᱛᱮ᱾ ᱜᱩᱰᱩ ᱠᱚᱦᱚᱸᱞᱮ ᱫᱚᱦᱚ ᱫᱚᱦᱚᱣ ᱠᱟᱜ ᱠᱚᱣᱟ ᱵᱚᱲᱚ ᱵᱚᱲᱚ ᱜᱩᱰᱩ ᱠᱚ ᱯᱩᱴᱷᱤ ᱦᱚᱯᱚᱱ ᱞᱮᱠᱟᱱ ᱠᱚ᱾